ᱦᱮᱞᱚ
ᱦᱮᱞᱚᱣ
ᱡᱚᱦᱟᱨ ᱜᱮ
ᱟ ᱡᱚ ᱫᱤᱭᱮ ᱪᱮᱜ ᱮᱢ ᱪᱮᱠᱟᱭ ᱫᱟ
ᱦᱮᱸ ᱱᱚᱜᱼᱚᱭ ᱫᱩᱲᱩᱵ ᱵᱟᱲᱟ ᱦᱩᱭ ᱠᱟᱱᱟ᱾
ᱦᱮᱸ ᱫᱩᱲᱩᱵ ᱵᱟᱲᱟ ᱦᱩᱭ ᱟᱠᱟᱱᱟ
ᱦᱩᱭ ᱮᱱᱟ
ᱦᱟᱸ ᱡᱚᱢ ᱵᱟᱲᱟ ᱦᱩᱭ ᱠᱟᱱᱟ᱾ ᱦᱟᱸ ᱦᱩᱭ ᱟᱠᱟᱱᱟ ᱦᱚᱭ
ᱟᱨ ᱪᱮᱫ ᱠᱚᱢ ᱠᱟᱹᱢᱤ ᱵᱟᱲᱟᱭ ᱫᱟ?
ᱠᱟᱹᱢᱤ ᱫᱚ ᱱᱤᱛᱚᱜ ᱟᱹᱭ ᱟᱨ ᱜᱮ ᱠᱷᱚᱥᱞᱟ ᱠᱚ ᱜᱮ, ᱠᱟᱹᱢᱤ ᱱᱤᱛᱚᱜ ᱠᱷᱚᱥᱞᱟ ᱠᱚ ᱛᱟᱥᱮ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱱᱚᱜ-ᱚᱭ ᱦᱟᱸᱜ ᱛᱤᱨᱤᱥᱮ ᱡᱩᱱ ᱛᱤᱭᱟᱹᱜᱚᱜ ᱠᱟᱱ ᱦᱩᱞ ᱢᱟᱦᱟ᱾ ᱦᱚᱭ ᱥᱮ
ᱦᱮᱸ
ᱦᱮᱞᱚᱣ ᱮᱱᱮᱜ-ᱚᱭ ᱛᱤᱨᱤᱥᱮ ᱡᱩᱱ ᱦᱩᱞ ᱢᱟᱸᱦᱟ ᱛᱤᱭᱩᱜᱚᱜ ᱠᱟᱱᱟ ᱛᱚ
ᱦᱟᱸ
ᱦᱮᱸ ᱛᱚ, ᱱᱚᱣᱟ ᱦᱩᱞ ᱢᱟᱸᱦᱟ ᱫᱚ ᱟᱯᱮ ᱥᱮᱡ ᱪᱮᱫ ᱞᱮᱠᱟ ᱦᱩᱭᱩᱜᱼᱟ᱾
ᱟᱞᱮ ᱥᱮᱫ ᱫᱚ ᱦᱩᱞᱟᱸᱦᱟ ᱠᱟᱡᱟᱠ ᱜᱮ ᱦᱩᱭᱩᱜᱼᱟ ᱟᱫᱚ ᱦᱩᱭᱩᱜ ᱠᱷᱟᱱ ᱢᱟᱲᱟᱝ ᱫᱚ ᱠᱟᱡᱟᱠ ᱜᱮ ᱦᱩᱭ ᱠᱚᱜᱼᱟ ᱢᱟᱱᱮ ᱵᱞᱚᱠ ᱵᱞᱚᱠ ᱵᱞᱚᱠ ᱨᱮ ᱦᱩᱭ ᱠᱚᱜᱼᱟ ᱢᱤᱫᱴᱮᱱ ᱵᱞᱚᱠ ᱨᱮ ᱢᱤᱫᱴᱮᱱ ᱠᱚ ᱥᱟᱯᱲᱟᱣ ᱠᱮ ᱛᱟᱦᱮᱸᱫ ᱟᱨᱠᱤ
ᱟᱪᱪᱷᱟ ᱟᱪᱪᱷᱟ ᱟᱨ ᱮᱠᱷᱚᱱ ᱫᱚ ᱵᱟᱝ ᱦᱩᱭᱩᱜ ᱠᱟᱱ ᱱᱚᱝᱠᱟ ᱫᱚ᱾
ᱚᱝᱠᱟ ᱫᱚ ᱦᱩᱭᱩᱜᱼᱟ ᱚᱝᱠᱟ ᱦᱩᱭᱩᱜ ᱠᱟᱱ ᱨᱮᱦᱚᱸ ᱟᱫᱚ ᱚᱱᱮ ᱚᱱᱟ ᱛᱟᱞᱟ ᱥᱚᱨᱠᱟᱨ ᱚᱱᱟᱭ ᱟᱹᱝᱜᱷᱤᱵᱷᱟᱨ ᱨᱮ ᱟᱹᱜᱩ ᱠᱮᱫᱟᱭ ᱡᱮ ᱥᱚᱨᱟᱨᱮ ᱠᱚᱨᱟᱣᱟ ᱱᱚᱣᱟ ᱱᱮᱛᱟᱨ ᱫᱚ ᱟᱫᱚ ᱪᱤᱠᱟᱹ ᱞᱮ ᱠᱚ ᱱᱚᱣᱟ ᱴᱚᱴᱷᱟ ᱦᱚᱲ ᱫᱚ ᱰᱮᱢ ᱤᱭᱟᱹ ᱫᱟᱠᱚ ᱟᱛᱩ ᱟᱛᱩ ᱟᱫᱚ ᱚᱱᱟ ᱯᱮ ᱜᱮᱞ ᱡᱩᱱ ᱫᱚᱠᱚ ᱢᱟᱱᱟᱣᱟ᱾
ᱟᱪᱪᱷᱟ ᱟᱪᱪᱷᱟ ᱟᱪᱪᱷᱟ ᱟᱞᱮ ᱥᱮᱫ ᱦᱚᱸ᱾ ᱟᱞᱮ ᱟᱛᱩ ᱨᱮᱫᱚ ᱦᱩᱞ ᱢᱟᱦᱟ ᱟᱞᱮ ᱦᱚᱸ ᱚᱝᱠᱟ ᱜᱮ ᱞᱟᱦᱟ ᱛᱮᱫᱚ ᱦᱩᱭᱩᱜ ᱠᱟᱱ ᱦᱩᱭᱩᱜ ᱠᱟᱱ ᱛᱟᱦᱮᱸ ᱟᱞᱮ ᱟᱛᱩ ᱨᱮᱦᱚᱸ ᱚᱝᱠᱟ ᱜᱮ ᱚᱱᱮ ᱵᱞᱚᱠ ᱠᱷᱚᱱᱚᱡ ᱠᱚ ᱦᱩᱭ ᱚᱪᱚᱭᱮᱫ ᱠᱟᱱ ᱛᱟᱦᱮᱱ ᱟᱞᱮ ᱟᱛᱩ ᱨᱮᱦᱚᱸ᱾ ᱟᱫᱚ ᱢᱮᱱᱠᱷᱟᱱ ᱟᱞᱮ ᱟᱹᱛᱩ ᱨᱮᱫᱚ ᱮᱠᱷᱚᱱ ᱫᱚ ᱚᱱᱠᱟ ᱡᱟᱦᱟᱸ ᱞᱮᱠᱟ ᱚᱱᱩᱥᱴᱷᱟᱱ ᱚᱱᱠᱟ ᱛᱮᱫᱚ ᱵᱟᱝ ᱦᱩᱭᱩᱜ ᱠᱟᱱᱟ᱾ ᱢᱮᱱ ᱠᱷᱟᱱ ᱟᱞᱮ ᱟᱹᱛᱩ ᱠᱤᱞᱟᱵ ᱡᱟᱦᱟᱸ ᱢᱮᱱᱟᱜ ᱠᱟᱫᱟ ᱚᱱᱟ ᱠᱤᱞᱟᱵ ᱨᱮᱜᱮ ᱟᱞᱮ ᱛᱷᱚᱲᱞᱮ ᱚᱱᱮ ᱩᱱ ᱦᱩᱞ ᱢᱟᱦᱟ ᱤᱫᱤ ᱠᱟᱛᱮᱜ ᱢᱤᱫᱵᱟᱨ ᱠᱟᱛᱷᱟ ᱠᱩᱞᱮ ᱫᱚᱦᱚᱭᱟ ᱥᱮ ᱚᱱᱠᱟ᱾ ᱟᱵᱩ ᱨᱮᱱ ᱵᱤᱨ ᱵᱟᱱᱴᱟ ᱠᱩᱣᱟᱜ ᱤᱭᱟᱹ ᱨᱮ ᱪᱷᱚᱵᱤᱨ ᱨᱮ᱾ ᱪᱤᱛᱟᱹᱨ ᱨᱮ ᱢᱟᱱᱮ ᱢᱟᱞᱟ ᱠᱩ ᱥᱮ ᱚᱱᱟ ᱠᱚᱜᱮ ᱚᱱᱟ ᱠᱚ ᱠᱟᱹᱢᱤ ᱦᱚᱨᱟ ᱠᱚᱞᱮ ᱠᱚᱨᱟᱣ ᱵᱟᱲᱟᱭᱟ᱾
ᱟᱨ ᱛᱷᱚᱲᱟ ᱞᱟᱹᱭ
ᱟᱫᱚ
ᱡᱮ ᱱᱚ ᱟᱫᱚ ᱚᱱᱟ ᱠᱚ ᱱᱤᱭ ᱜᱮ ᱛᱷᱚᱲᱟ ᱜᱟᱞᱢᱟᱨᱟᱣ ᱠᱩ ᱦᱩᱭᱩᱜᱼᱟ ᱟᱨᱠᱤ ᱟᱨ ᱛᱟᱦᱚᱞᱮ ᱪᱟᱥ ᱵᱟᱥ ᱨᱮᱱᱟᱜ ᱠᱷᱚᱵᱚᱨ ᱪᱮᱫ ᱞᱮᱠᱟ᱾
ᱪᱟᱥ ᱵᱟᱥ
ᱟᱢᱟᱜ ᱟᱢᱟᱜ ᱨᱚᱲ ᱜᱮᱫᱚᱜ ᱠᱟᱱ ᱛᱟᱢᱟ ᱛᱷᱚᱲᱟ
ᱤᱭᱟᱹ ᱨᱮᱜᱮᱱᱟ ᱢᱤᱱᱟᱹᱧᱟ ᱨᱚᱲ ᱫᱚ
ᱦᱳᱭ ᱦᱳᱭ ᱟᱢᱟᱜ ᱛᱷᱚᱲ ᱡᱟᱭᱦᱳᱠ ᱞᱟᱹᱭ ᱢᱮ ᱞᱟᱹᱭ ᱢᱮ
ᱟᱫᱚ ᱦᱳᱜ ᱠᱟᱱᱟ ᱟᱞᱮ ᱱᱚᱛᱮ ᱫᱚ ᱚᱱᱟ ᱩᱛᱩ ᱟᱱᱟᱡ ᱠᱚ ᱫᱚ ᱪᱟᱥ ᱦᱩᱭᱩᱜ ᱜᱮᱭᱟ ᱚᱱᱟ ᱥᱟᱶ ᱥᱟᱶ ᱨᱮ ᱟᱫᱚ ᱦ ᱱᱤᱛᱚᱜ ᱫᱚ ᱚᱱᱟ ᱤᱭᱟᱹ ᱠᱚ ᱮᱨ ᱛᱚᱞᱟ ᱫᱤᱱ ᱦᱤᱡ ᱠᱟᱱᱟ ᱟᱨᱠᱤ ᱦᱳᱲᱩ ᱠᱚ ᱮᱨ ᱦᱩᱭᱩᱜᱼᱟ
ᱟᱪᱪᱷᱟ ᱟᱞᱮ ᱥᱮᱫ ᱫᱚᱞᱮ ᱛᱷᱚᱲᱟ ᱛᱷᱚᱲᱟ ᱫᱚᱞᱮ ᱮᱨ ᱫᱚᱞᱮ ᱮᱨ ᱠᱮᱫ ᱜᱮᱭᱟ ᱮᱠᱷᱚᱱᱳ ᱯᱩᱨᱟᱹ ᱯᱩᱨᱤ ᱫᱚ ᱵᱟᱝ ᱦᱩᱭ ᱠᱟᱱᱟ ᱠᱤᱪᱷᱩ ᱜᱟᱱ ᱦᱚᱲ ᱫᱚᱠᱩ ᱮᱨᱮᱜ ᱠᱟᱱ ᱜᱮᱭᱟ ᱟᱨ ᱠᱤᱪᱷᱩ ᱜᱟᱱ ᱦᱚᱲ ᱫᱚ ᱮᱠᱷᱚᱱᱳ ᱫᱟᱜ ᱛᱟᱺᱜᱤ ᱨᱮᱜᱮ ᱢᱮᱱᱟᱜ ᱠᱚᱣᱟ ᱛᱤᱥᱮ ᱫᱟᱜᱟ ᱥᱮᱨᱢᱟ ᱛᱤᱥᱮ ᱡᱟᱹᱲᱤᱭᱟ᱾ ᱛᱚᱵᱮ ᱮᱱᱮᱡ ᱜᱤᱛᱚ ᱛᱚ ᱚᱱᱟ ᱟᱥᱟ ᱨᱮᱜᱮ ᱢᱮᱱᱟᱜ ᱠᱚᱣᱟ ᱟᱨ ᱮᱢᱚᱱ ᱢᱤᱫ ᱵᱟᱨ ᱦᱚᱲ ᱫᱚ ᱠᱚ ᱫᱷᱩᱲᱤ ᱨᱮᱜᱮ ᱠᱚ ᱮ ᱫᱟᱜ ᱫᱷᱩᱲᱤ ᱨᱮᱜᱮ ᱛᱚᱞᱟ ᱠᱚ ᱵᱟᱹᱭᱥᱟᱹᱣ ᱠᱮᱫᱟ
ᱟᱪᱪᱷᱟ ᱟᱞᱮ ᱦᱚᱸ ᱟᱞᱮ ᱦᱚᱸ ᱚᱱᱠᱟ ᱜᱮ ᱞᱮ ᱫᱟᱜ ᱛᱟᱜᱤ ᱨᱮ ᱢᱮᱱᱟᱜ ᱞᱮᱭᱟ ᱟᱫᱚ ᱟᱞᱮ ᱠᱚ ᱫᱚ ᱱᱮᱜᱮ ᱮᱠᱷᱚᱱᱳ ᱟᱣᱨᱤ ᱟᱞᱮᱭᱟᱜ ᱱᱚᱣᱟ ᱢᱟᱴᱷ ᱢᱟᱴ ᱨᱮᱛᱚ ᱜᱩᱴᱤ ᱠᱟᱭᱠ ᱟᱨ ᱢᱮᱱᱟᱜ ᱠᱚᱣᱟ ᱦᱩᱸ
ᱟᱪᱷᱟ ᱟᱪᱷᱟ ᱟᱨ ᱤᱭᱟᱹ ᱪᱮᱫ ᱠᱚ ᱢᱮᱱᱟ ᱟᱯᱮ ᱥᱮᱫ ᱛᱟᱦᱚᱞᱮ ᱥᱚᱨᱚᱦᱟᱭ ᱫᱚ ᱪᱮᱫ ᱡᱚᱠᱷᱮᱡ ᱦᱩᱭᱩᱜᱼᱟ ᱾
ᱟᱞ ᱥᱮᱫ ᱫᱚ ᱥᱩᱨ
ᱥᱚᱨᱦᱟᱭ ᱥᱚᱢᱚᱭ ᱜᱮ ᱵᱟᱝ ᱟᱨ ᱪᱮᱜᱠᱟ ᱟᱞᱮ ᱥᱮᱫ ᱫᱚ ᱥᱚᱨᱦᱟᱭ ᱟᱞᱮ ᱫᱚ ᱥᱚᱨᱦᱟᱭ ᱫᱚ ᱯᱳᱥ ᱢᱟᱥ ᱞᱮ ᱥᱚᱨᱦᱟᱭᱚᱜᱼᱟ ᱾
ᱚ ᱟᱞᱮ ᱫᱚ ᱚᱱᱟ ᱫᱟᱸᱥᱟᱭ ᱪᱟᱸᱫᱚᱳ ᱥᱚᱨᱚᱦᱟᱭ ᱪᱟᱹᱫᱚ ᱚᱱᱟ ᱫᱚ
ᱫᱟᱸᱥᱟᱭ ᱯᱚᱨ ᱥᱚᱨᱦᱟᱭ ᱦᱚᱭ ᱫᱟᱥᱟᱭ ᱫᱟᱸᱥᱟᱭ ᱯᱚᱨ ᱥᱚᱨᱦᱟᱭ ᱪᱟᱸᱫᱳ ᱜᱮ ᱯᱮ ᱥᱚᱨᱦᱟᱭᱚᱜ-ᱟ ᱥᱚᱨᱦᱟᱭ ᱫᱚ ᱟᱨ ᱥᱚᱨᱚᱦᱟᱭ ᱠᱚ ᱡᱚᱢ ᱡᱚᱢᱚᱴ ᱯᱮ ᱢᱟᱱᱟᱣ ᱜᱮᱭᱟ ᱛᱚ
ᱦᱩᱭᱩᱜ ᱜᱮᱭᱟ ᱰ ᱠᱚ ᱥᱚᱨᱦᱟᱭ ᱫᱚ ᱫᱤᱱ ᱦᱩᱭ ᱛᱚ ᱚᱱᱠᱟ ᱫᱚ ᱵᱟᱝ ᱦᱩᱭᱩᱜ ᱠᱟᱱᱟ ᱠᱚ
ᱦᱳᱭ ᱦᱳᱭ ᱟᱞᱮ ᱦᱚᱸ
ᱦᱩᱸ ᱟᱫᱚ ᱱᱟ